ᱦᱮᱸ ᱢᱮᱰᱟᱢ ᱟᱸᱡᱚᱢᱮᱭᱟᱜ ᱵᱤᱱ ᱱᱤᱛᱚᱜ?
ᱦᱮᱸ ᱱᱤᱛᱚᱜ ᱟᱸᱡᱚᱢᱚᱜ ᱠᱟᱱᱟ᱾
ᱦᱳᱭ ᱮᱱᱟᱝ ᱛᱚ ᱟᱹᱰᱤ ᱫᱷᱟᱨᱟ ᱞᱟᱝ ᱜᱟᱞᱢᱟᱨᱟᱣ ᱠᱮᱜᱼᱟ ᱛᱳ ᱦᱟᱸᱜ ᱟᱞᱮ ᱠᱷᱚᱱ ᱫᱚ ᱥᱟᱺᱜᱤᱧ ᱦᱚᱸᱵᱤᱱ ᱥᱟᱺᱜᱤᱧ ᱜᱮᱭᱟ ᱛᱚ ᱤᱱᱟᱹᱛᱮ ᱵᱟᱲᱟᱭ ᱥᱟᱱᱟ ᱠᱟᱱᱟ ᱟᱨᱦᱚᱸ ᱟᱭᱢᱟ ᱡᱤᱱᱤᱥ ᱠᱚ᱾
ᱦᱮᱸ ᱟᱯᱮ ᱫᱚ ᱚᱠᱟ ᱫᱤᱥᱚᱢ ᱠᱷᱚᱡ ᱯᱮ ᱢᱮᱱᱫᱟ?
ᱟᱞᱮ ᱦᱚᱸ ᱵᱮᱝᱜᱚᱞ ᱫᱚ ᱵᱮᱝᱜᱚᱞ ᱜᱮ ᱟᱫᱚ ᱦᱟᱸᱜ ᱮᱸᱢ ᱯᱚᱥᱪᱤᱢ ᱢᱮᱫᱽᱱᱤᱯᱩᱨ ᱞᱮ ᱧᱩᱨᱩᱜ ᱠᱟᱱᱟ ᱟᱞᱮ ᱫᱚ᱾
ᱚ ᱟᱹᱰᱤ ᱟᱸᱴ ᱜᱮᱵᱚᱱ ᱥᱟᱺᱜᱤᱧ ᱜᱮᱭᱟ, ᱟᱞᱮ ᱫᱚ ᱱᱚᱛᱮ ᱩᱛᱚᱨ ᱫᱤᱱᱟᱡᱯᱩᱨ ᱦᱮᱸ᱾
ᱚ ᱴᱷᱤᱠ ᱴᱷᱤᱠ᱾ ᱛᱟᱦᱚᱞᱮ ᱢᱮᱰᱟᱢ ᱟᱯᱮ ᱚᱱᱛᱮ ᱫᱚ ᱦᱟᱸᱜ ᱛᱟᱦᱚᱞᱮ ᱯᱚᱨᱚᱵᱽ ᱠᱚᱫᱚ ᱚᱱᱠᱟᱱ ᱡᱟᱦᱟᱸ ᱯᱚᱨᱚᱵᱽ ᱵᱚᱞᱚ ᱫᱮᱵᱟ ᱥᱮ ᱥᱮᱵᱟ ᱵᱚᱞᱚ ᱵᱚᱸᱜᱟ ᱵᱩᱨᱩ ᱠᱚ ᱪᱮᱫ ᱞᱮᱠᱟ ᱦᱩᱭᱩᱜ ᱜᱮᱭᱟ?
ᱪᱮᱫ ᱞᱮᱠᱟ ᱟᱞᱮ ᱢᱟᱱᱮ ᱚᱸ ᱪᱮᱫᱠᱟ ᱞᱮ ᱢᱮᱱᱟ ᱟᱞᱮ ᱱᱚᱛᱮ ᱢᱟ ᱚᱹ ᱟᱵᱚ ᱥᱟᱱ ᱥᱟᱱᱛᱟᱞᱤ ᱫᱚ ᱮᱱᱛᱮᱜ ᱟᱹᱰᱤ ᱜᱮ ᱵᱚᱱ ᱠᱚᱢ ᱜᱮᱭᱟ᱾ ᱢᱟᱱᱮ ᱡᱟᱜᱟ ᱡᱟᱜᱟ ᱛᱮ ᱦᱮᱸ ᱡᱟᱜᱟ ᱡᱟᱜᱟ ᱛᱮ ᱫᱚ ᱢᱮᱱᱟᱜ ᱠᱚ ᱜᱮᱭᱟ ᱠᱤᱱᱛᱩ ᱛᱚ ᱟᱞᱮ ᱟᱞᱮ ᱟᱞᱮ ᱟᱹᱛᱩ ᱤᱭᱟᱹ ᱠᱚᱨᱮ ᱫᱚ ᱟᱹᱰᱤ ᱟᱸᱴ ᱜᱮᱵᱚᱱ ᱠᱚᱢ ᱜᱮᱭᱟ ᱥᱮ ᱥᱟᱱ-ᱼ
ᱦᱳᱭ ᱟᱫᱚ ᱱᱚᱛᱮ ᱫᱷᱮᱨ ᱫᱚ ᱦᱟᱸᱜ ᱱᱚᱛᱮ ᱡᱷᱟᱲᱠᱷᱚᱸᱰ ᱨᱮ ᱫᱷᱮᱨ᱾
ᱦᱮᱸ ᱦᱮᱸ ᱦᱮᱸ
ᱵᱮᱝᱜᱚᱞ ᱥᱮᱫ ᱜᱮ ᱫᱷᱮᱨ ᱦᱚᱜᱼᱚᱸ ᱱᱚᱝᱠᱟ ᱟᱨᱠᱤ
ᱠᱷᱟᱡ ᱫᱚ ᱛᱚ ᱟᱹᱰᱤ ᱡᱟᱸᱠ ᱡᱚᱢᱚᱠ ᱛᱮᱫᱚ ᱵᱟᱞᱮ ᱢᱟᱱᱟᱣᱟ ᱢᱮᱱᱠᱷᱟᱱ ᱟᱵᱟᱨ ᱟᱵᱩ ᱦᱚᱲ ᱠᱟᱱᱟ ᱵᱩᱱ ᱥᱮ ᱛᱚ ᱦᱚᱲᱟᱜ ᱫᱚ ᱢᱮᱱᱟᱜ ᱛᱟᱵᱩᱱ ᱜᱮᱭᱟ, ᱛᱚ ᱚᱱᱮ ᱱᱤᱭᱚᱢ ᱠᱟᱱᱩᱱ ᱛᱮᱫ ᱞᱮ ᱢᱟᱱᱟᱣ ᱠᱟᱜ ᱠᱟᱱᱟ, ᱟᱨ ᱮᱱᱛᱮᱜ ᱟᱹᱰᱤ ᱡᱟᱸᱠ ᱡᱚᱢᱚᱠ ᱫᱚ ᱵᱟᱝ ᱪᱚᱝ᱾
ᱢᱤᱫ ᱴᱟᱝ ᱦᱚᱜᱼᱚᱭ ᱱᱚᱣᱟ ᱞᱤᱧ ᱞᱟᱹᱭ ᱞᱮᱫ ᱜᱮ ᱟᱹᱞᱤᱧ ᱥᱮᱫ ᱦᱟᱸᱜᱼᱟᱭ ᱡᱮ ᱦᱚᱜᱼᱚᱭ ᱡᱮ ᱵᱟᱦᱟᱜ ᱟᱞᱮ ᱢᱟᱜᱽ ᱵᱚᱸᱜᱟ,
ᱦᱮᱸ,
ᱚᱱᱟ ᱢᱟᱜᱷᱽ ᱯᱚᱨᱮ ᱞᱮ ᱵᱟᱦᱟᱜᱼᱟ᱾
ᱦᱮᱸ,
ᱦᱳᱭ ᱟᱫᱚ ᱟᱹᱵᱤᱱ ᱥᱮᱫ ᱫᱚ ᱛᱟᱦᱚᱞᱮ ᱦᱚᱜᱼᱚᱭ ᱱᱤ ᱛᱟᱞᱟ ᱵᱚᱸᱜᱟ ᱴᱟᱜ ᱫᱚ ᱦᱳᱭᱳᱜ-ᱟ ᱥᱮ ᱵᱟᱝ?
ᱵᱟᱦᱟ ᱵᱚᱸᱜᱟ ᱫᱚ ᱡᱟᱦᱟᱸ ᱵᱟᱝᱞᱟ ᱛᱮᱫᱚ ᱦᱳᱞᱤ ᱵᱚᱱ ᱢᱮᱛᱟᱜ ᱠᱟᱱᱟ ᱵᱟᱝ?
ᱮᱸ ᱦᱳᱞᱤ ᱫᱚ ᱴᱷᱤᱠ ᱦᱟᱸᱜ ᱦᱳᱞᱤ ᱦᱳᱞᱤ ᱜᱮ ᱦᱩᱭ ᱫᱚ ᱦᱩᱭᱩᱜᱼᱟ᱾
ᱦᱮᱸ ᱢᱟᱱᱟᱣ ᱜᱮᱭᱟᱞᱮ ᱢᱟᱱᱟᱣ ᱫᱚ ᱟᱫᱚ ᱟᱹᱰᱤ ᱟᱸᱴ ᱫᱚ ᱵᱟᱝ ᱵᱚᱞᱛᱮ ᱟᱹᱰᱤ ᱡᱟᱸᱠ ᱡᱚᱢᱚᱠ ᱱᱤᱭᱚ ᱵᱟᱝ ᱠᱤᱱᱛᱩ ᱪᱮᱫ ᱠᱚ ᱟᱵᱚᱣᱟᱜ ᱱᱤᱭᱚᱢ ᱢᱮᱱᱟᱜᱼᱟ ᱡᱟᱦᱟᱸ ᱪᱮᱫ ᱠᱟ ᱵᱟᱦᱟ ᱠᱚᱵᱩᱱ ᱟᱫᱮᱨᱟ ᱚᱲᱟᱜ ᱦᱟᱝ? ᱟᱨ ᱤᱭᱟᱹ ᱤᱭᱟᱹ ᱪᱮᱫ ᱠᱚ ᱢᱮᱛᱟᱜᱼᱟ ᱪᱮᱫ ᱠᱚ ᱢᱮᱛᱟᱜᱼᱟ ᱵᱟᱝ ᱢᱟᱹᱡᱷᱤ ᱠᱩ ᱤᱭᱟᱹᱭᱟ ᱢᱟᱱᱮ ᱫᱟᱠᱟᱭᱟ ᱠᱚ ᱥᱮ ᱠᱷᱤᱪᱤᱲᱤᱭᱟ ᱤᱭᱟᱹ ᱠᱚ ᱮ ᱚᱱᱟ ᱠᱩ ᱫᱚ ᱦᱳᱭᱳ ᱠᱟᱱ ᱜᱮᱭᱟ ᱪᱚᱝ, ᱠᱤᱱᱛᱩ ᱟᱹᱰᱤ ᱟᱹᱰᱤ ᱞᱟᱹᱴᱩ ᱛᱮᱫᱚ ᱵᱟᱞᱮ ᱢᱟᱱᱟᱣ ᱚᱱᱮ ᱚᱱᱠᱟ,
ᱚᱱᱠᱟ ᱚᱱᱟ ᱵᱚᱸᱜᱟ ᱵᱩᱨᱩ ᱫᱮᱵᱟ ᱥᱮᱵᱟ ᱠᱚᱫᱚ ᱡᱟᱦᱮᱨ ᱨᱮ ᱦᱩᱭᱩᱜ ᱜᱮᱭᱟ ᱥᱮ ᱵᱟᱝ?
ᱦᱮᱸ ᱡᱟᱦᱮᱨ ᱨᱮᱜᱮ ᱪᱚᱝ ᱦᱩᱭᱩᱜ ᱟᱫᱚ ᱟᱞᱮ ᱠᱷᱚᱡ ᱫᱚ ᱡᱟᱦᱮᱨ ᱫᱚ ᱛᱷᱚᱲᱟ ᱡᱷᱟᱹᱞ ᱧᱚᱜ ᱜᱮᱭᱟ ᱛᱚ ᱦᱩᱸ ᱫᱟᱫᱟ ᱵᱟᱵᱟ ᱠᱚᱠᱚ ᱪᱟᱞᱟᱜᱼᱟ ᱟᱨ ᱜᱚᱜᱚ ᱠᱚ ᱢᱮᱱᱠᱷᱟᱱ ᱟᱹᱞᱤᱧ ᱫᱚ ᱵᱟᱠᱚ ᱤᱫᱤ ᱞᱤᱧᱟ,
ᱟᱪᱪᱷᱟ, ᱟᱪᱪᱷᱟ, ᱟᱫᱚ ᱛᱟᱦᱚᱞᱮ ᱢᱮᱰᱟᱢ ᱚᱱᱮ ᱮᱱᱮᱡ ᱥᱮᱨᱮᱧ ᱨᱟᱹᱥᱠᱟᱹ ᱠᱚᱫᱚ?
ᱮᱱᱮᱡ ᱥᱮᱨᱤᱧ ᱢᱟ ᱤᱭᱟᱹ ᱡᱚᱠᱷᱚᱱ ᱞᱮ ᱦᱩᱭᱩᱜ ᱜᱮ ᱪᱮᱫ ᱠᱚ ᱢᱮᱛᱟᱜ ᱠᱟᱱ ᱱᱤᱭᱟᱹ ᱥᱚᱨᱦᱟᱭ ᱯᱚᱨᱚᱵ ᱨᱮ ᱟᱵᱚᱣᱟᱜ,
ᱥᱚᱨᱚᱦᱟᱭ ᱯᱚᱨᱚᱵᱽ ᱴᱷᱤᱠ ᱟᱫᱚ ᱢᱟᱨᱟᱝ ᱯᱚᱨᱚᱵᱽ ᱠᱟᱱ ᱛᱟᱵᱚᱱᱟ ᱥᱮ ᱥᱚᱨᱦᱟᱭ ᱫᱚ᱾ ᱟᱫᱚ ᱢᱮᱱᱠᱷᱟᱱ ᱟᱵᱚ ᱨᱟᱹᱥᱠᱟᱹ ᱥᱟᱲᱮᱨ ᱢᱟᱱ ᱱᱚᱣᱟ ᱟᱞᱮᱥᱮᱫ ᱫᱚ ᱵᱩᱜᱤᱛᱮ ᱨᱟᱹᱥᱠᱟᱹ ᱦᱩᱭᱩᱜᱼᱟ ᱚᱱᱮ ᱵᱟᱦᱟ ᱵᱚᱸᱜᱟ ᱠᱚᱨᱮ ᱦᱚᱸ ᱫᱚᱢᱮ ᱨᱟᱹᱥᱠᱟᱹ᱾
ᱚ,
ᱦᱮᱸ ᱟᱫᱚ ᱪᱚᱝ ᱯᱟᱞᱮ ᱴᱷᱟᱹᱣᱠᱟᱹ ᱵᱚᱱ ᱛᱟᱦᱮᱱ ᱠᱷᱟᱱ ᱟᱞᱮ ᱥᱮᱫ ᱯᱮ ᱦᱮᱡ ᱠᱚᱜᱼᱟ ᱧᱮᱞ ᱤᱫᱤ ᱠᱮᱭᱟᱯᱮ, ᱡᱮ ᱱᱚᱝᱠᱟ ᱨᱟᱹᱥᱠᱟᱹ ᱠᱚ ᱚᱠᱟᱞᱮᱠᱟ,
ᱦᱮᱸ ᱡᱟᱦᱟᱸ ᱛᱤᱥ ᱢᱟᱪᱚᱝ ᱪᱟᱞᱟᱜ ᱜᱮ ᱦᱩᱭᱩᱜ ᱦᱮᱸ,
ᱦᱳᱭ,
ᱪᱟᱞᱟᱜ ᱪᱟᱞᱟᱜ ᱨᱮᱱᱟᱜ ᱢᱟ ᱟᱹᱰᱤ ᱜᱤ ᱤᱪᱪᱷᱟ ᱛᱟᱦᱮᱸᱞᱮᱱ ᱪᱮᱫᱟᱜ ᱡᱮ ᱟᱵᱚ ᱦᱚᱲ ᱫᱤᱥᱚᱢ ᱫᱚ ᱧᱮᱞ ᱫᱚᱨᱠᱟᱨ ᱦᱟᱝ᱾ ᱚᱠᱟ ᱠᱚᱨᱮ ᱢᱮᱱᱟᱜ ᱵᱚᱱᱟ ᱪᱮᱫ ᱞᱮᱠᱟ ᱢᱮᱱᱟᱜ ᱵᱚᱱᱟ ᱟᱹᱰᱤ ᱟᱸᱴ ᱜᱮ ᱧᱮᱞ ᱫᱚᱨ ᱠᱟᱨ ᱪᱟᱞᱟᱜ ᱢᱟᱪᱚᱝ ᱦᱩᱭᱩᱜ ᱜᱤ ᱞᱟᱹᱭᱟᱞᱮ ᱦᱟᱸᱜ ᱡᱚᱠᱷᱚᱱ ᱞᱮ ᱪᱟᱞᱟᱜᱼᱟ᱾
ᱚᱱᱮ ᱚᱱᱠᱟ ᱦᱟᱸᱜ ᱫᱚ ᱥᱩᱡᱳᱜᱽ ᱠᱚ ᱧᱟᱢ ᱞᱮᱱᱠᱷᱟᱱ ᱥᱮ ᱚᱱᱠᱟ ᱦᱟᱸᱜ ᱜᱟ ᱛᱮ ᱜᱟᱯᱟᱛᱮ ᱠᱚ ᱛᱟᱦᱮᱸᱱ ᱠᱷᱟᱱ ᱪᱟᱞᱟᱜ ᱫᱚ ᱦᱩᱭᱩᱜ ᱜᱮᱭᱟ,
ᱵᱟᱠᱷᱟᱡ ᱫᱚ,
ᱦᱳᱭ ᱟᱫᱚ ᱛᱟᱦᱚᱞᱮ ᱚᱱᱟ ᱵᱟᱦᱟ ᱵᱚᱸᱜᱟ ᱵᱟᱨᱮᱛᱮ ᱟᱨ ᱚᱱᱟ ᱯᱚᱨᱮ ᱫᱚ ᱦᱩᱭᱩᱜ ᱠᱟᱱᱟ ᱱᱤᱭᱟᱹ ᱥᱚᱨᱦᱟᱭ ᱟᱫᱚ ᱤᱱᱟᱹ ᱛᱟᱭᱱᱚᱢ ᱫᱚ ᱦᱟᱸᱜ ᱥᱟᱠᱨᱟᱛ ᱠᱚᱫᱚ ᱦᱩᱭᱩᱜ ᱟᱥᱮ ᱵᱟᱝ?
ᱥᱚᱨᱦᱟᱭ ᱡᱚᱠᱷᱚᱱ ᱜᱮᱪᱚᱝ ᱥᱟᱠᱨᱟᱛ ᱠᱚ ᱦᱩᱭᱩᱜ ᱵᱟᱝ ᱟᱫᱚ ᱚᱱᱮ ᱞᱮ ᱞᱟᱹᱭ ᱠᱮᱭᱟ ᱟᱞᱮ ᱢᱟ ᱪᱚᱝ ᱵᱟᱠᱚ ᱥᱮᱱ ᱦᱚᱪᱚ ᱞᱮ ᱛᱚ ᱥᱟᱠᱨᱟᱛ ᱟᱨ ᱤᱭᱟᱹ ᱠᱚᱨᱮ ᱢᱟ ᱵᱟᱵᱟ ᱫᱟᱫᱟ ᱜᱮᱠᱚ ᱪᱟᱞᱟᱜ ᱦᱟᱝ ᱥᱮᱸᱫᱽᱨᱟ ᱥᱮ ᱡᱟᱦᱱᱟᱜ ᱵᱚᱱ ᱢᱮᱛᱟᱜ ᱠᱟᱱᱟ ᱚᱱᱟ ᱠᱚ ᱪᱟᱞᱟᱜ-ᱟ ᱛᱚ ᱩᱱᱠᱩ ᱜᱮᱠᱚ ᱪᱟᱞᱟᱜ-ᱟ᱾
ᱦᱳᱭ ᱢᱮᱰᱟᱢ ᱟᱯ ᱥᱮᱫ ᱪᱮᱫ ᱞᱮᱠᱟ ᱥᱚᱨᱦᱟᱭ ᱥᱚᱢᱚᱭ ᱟ ᱥᱟᱠᱨᱟᱛ? ᱟᱞᱮ ᱥᱮᱫ ᱫᱚ ᱵᱟᱝᱟ ᱚᱱᱠᱟ ᱫᱚ
ᱮ
ᱟᱞᱮᱥᱮᱫ ᱫᱚ ᱦᱟᱸᱜ ᱡᱟᱦᱟᱸ ᱵᱚᱱ ᱞᱟᱹᱭᱮᱜ-ᱟ ᱠᱟᱹᱞᱤ ᱯᱩᱡᱟᱹ ᱥᱚᱢᱚᱭ ᱡᱟᱦᱟᱸ ᱥᱚᱨᱦᱟᱭ ᱵᱚᱸᱜᱟ ᱫᱚ ᱚᱸᱰᱮ ᱫᱚᱞᱮ ᱥᱚᱨᱦᱟᱭᱚᱜ-ᱟ᱾ ᱟᱨ ᱦᱟᱱᱮ ᱯᱩᱥ ᱵᱚᱸᱜᱟ ᱫᱚ ᱦᱟᱸᱜ ᱚᱱᱮ ᱢᱩᱪᱟᱹᱫ ᱜᱚᱛ ᱨᱮ ᱚᱛᱮ ᱚᱸᱰᱮ ᱫᱚᱞᱮ ᱦᱟᱸᱜ ᱥᱟᱠᱨᱟᱛᱚᱜ ᱠᱟᱱᱟᱞᱮ
ᱚ ᱟᱞᱮ ᱢᱟ ᱪᱚᱝ ᱵᱟᱝ ᱟᱞᱮ ᱫᱚ ᱦᱩᱭᱩᱜ ᱠᱟᱱᱟ ᱛᱚ ᱚᱱᱮ ᱚᱱᱠᱟ ᱡᱟᱱᱩᱣᱟᱨᱤ ᱯᱷᱮᱵᱽᱨᱩᱣᱟᱨᱤ ᱢᱟᱥ ᱠᱚᱛᱮ ᱩᱱ ᱞᱮ ᱥᱚᱨᱦᱟᱭᱚᱜ-ᱟ ᱦᱮᱸ ᱤᱝᱞᱤᱥ ᱛᱮᱞᱮ ᱞᱟᱹᱭ ᱠᱮᱫᱟ ᱟᱞᱮᱫᱚ ᱚᱱᱟ ᱯᱷᱮᱵᱽᱨᱩᱣᱟᱨᱤ ᱢᱟᱥ ᱠᱚᱛᱮᱞᱮ ᱥᱚᱨᱦᱟᱭᱚᱜ-ᱟ ᱛᱚ ᱡᱚᱠᱷᱚᱱ ᱦᱟᱸᱜ ᱥᱚᱨᱦᱟᱭ ᱫᱚ ᱟᱹᱰᱤ ᱚᱝ ᱠᱟ ᱢᱤᱫ ᱥᱚᱯᱛᱟᱦ ᱫᱤᱱ ᱜᱟᱱ ᱪᱟᱞᱟᱜ ᱠᱟᱱᱟ ᱦᱟᱝ ᱡᱚᱠᱷᱚᱱ ᱦᱟᱜ ᱥᱚᱨᱦᱟᱭ ᱨᱮᱱᱟᱜ ᱢᱩᱪᱟᱹᱫ ᱫᱤᱱ ᱛᱟᱦᱮᱱ ᱠᱟᱱᱟ ᱛᱚ ᱦᱮ ᱥᱚᱨᱦᱟᱭ ᱨᱮᱱᱟᱜ ᱢᱩᱪᱟᱹᱫ ᱫᱤᱱ ᱦᱤᱞᱳᱜ ᱛᱚ ᱟᱞᱮ ᱥᱟᱠᱨᱟᱛᱚᱜ-ᱟ᱾
ᱦᱳᱭ ᱟᱸᱡᱚᱢ ᱫᱚ ᱟᱸᱡᱚᱢᱟ ᱟᱠᱟᱱᱟ ᱟᱫᱚ ᱟᱞᱮ ᱱᱚᱛᱮ ᱫᱚ ᱱᱚᱛᱮ ᱞᱟᱹᱭ ᱞᱮᱠᱷᱟᱱ ᱵᱟᱝ ᱜᱟᱱᱚᱜ-ᱟ ᱡᱷᱟᱹᱞ ᱜᱮᱭᱟ ᱠᱚᱜᱟ ᱟᱫᱚ ᱩᱱᱠᱩ ᱥᱮᱫ ᱜᱟᱛᱮ ᱠᱚ ᱮᱱᱟᱜ ᱠᱚᱣᱟ ᱛᱚ᱾ ᱚᱛᱚ ᱟᱸᱡᱚᱢ ᱟᱠᱟᱱᱟ ᱦᱚᱜᱚ ᱱᱚᱝ ᱠᱟ ᱟᱹᱵᱤᱱ ᱚᱠᱟ ᱞᱮᱠᱟ ᱵᱤᱱ ᱞᱟᱹᱭᱮᱫ ᱚᱱᱠᱟ ᱞᱮᱠᱟ ᱞᱮᱠᱟᱛᱮᱠᱚ ᱩᱱᱠᱩ ᱫᱚ ᱥᱚᱨᱦᱟᱭ ᱥᱟᱠᱨᱟᱛ ᱦᱩᱭᱩᱜ-ᱟ ᱚᱸᱰᱮ ᱦᱚᱸ
ᱦᱮᱸ ᱟᱞᱮ ᱱᱛᱮ ᱢᱟ ᱛᱤᱱᱟᱹᱜ ᱟᱜ ᱛᱤᱱᱟᱜ ᱡᱟᱜᱟ ᱨᱮ ᱢᱮᱱᱟᱜ ᱞᱮ ᱦᱚᱲ ᱠᱚ ᱟᱵ ᱥᱟᱱᱛᱟᱞᱤ ᱛᱚ ᱜᱚᱴᱟ ᱜᱮ ᱱᱚᱝᱠᱟ ᱜᱮ ᱪᱚᱝ ᱦᱩᱭᱩᱜ ᱠᱟᱱᱟ ᱦᱮᱸ ᱟᱨ ᱟᱞᱮ ᱫᱚ ᱱᱚᱣᱟ ᱟᱥᱮ ᱯᱟᱥᱮ ᱛᱤᱱᱟᱹᱜ ᱦᱚᱲ ᱠᱚ ᱢᱮᱱᱟᱜ ᱞᱮ ᱥᱮ ᱟᱥᱮᱯᱟᱥᱮ ᱠᱷ ᱦᱚᱸ ᱛᱷᱚᱲᱟ ᱡᱷᱟᱹᱞ ᱧᱚᱜ ᱜᱮ ᱠᱤᱱᱛᱩ ᱡᱚᱛᱚ ᱦᱚᱲ ᱜᱤ ᱢᱤᱫᱴᱮᱱ ᱫᱤᱱ ᱨᱮᱜᱤ ᱪᱚᱝᱞᱮ ᱥᱚᱨᱦᱟᱭᱚᱜ-ᱟ ᱪᱮᱫᱞᱠᱟ ᱢᱤᱫᱴᱮᱱ ᱰᱮᱴ ᱜᱮᱞᱮ ᱥᱚᱨᱦᱟᱭᱚᱜ-ᱟ᱾ ᱟᱨ ᱛᱮ ᱥᱚᱨᱠᱟᱨᱤ ᱵᱷᱟᱵᱮ ᱪᱷᱩᱴᱤ ᱦᱚᱞᱮ ᱧᱟᱢᱟ ᱩᱱᱫᱤᱱ ᱫᱚ᱾
ᱚ ᱢᱟᱱᱮ ᱥᱚᱨᱠᱟᱨᱤ ᱪᱷᱩᱴᱤ ᱦᱚ ᱦᱮᱱᱟᱜ?
ᱦᱮᱸ
ᱚ ᱟᱹᱰᱤ ᱛᱟᱦᱞᱮ ᱦᱟᱜ ᱱᱚᱝᱠᱟ ᱥᱚᱨᱠᱟᱨ ᱯᱟᱦᱴᱟ ᱠᱷᱚᱱ ᱫᱚ ᱵᱷᱟᱜᱤ ᱛᱟᱦᱚᱞᱮ ᱦᱮᱱᱟᱜ-ᱟ
ᱦᱮᱸ ᱪᱮᱫᱟᱜ ᱡᱮ ᱠᱟᱹᱴᱤᱡ ᱤᱭᱟᱹ ᱦᱩᱭ ᱞᱮᱱᱟ ᱥᱮ
ᱢᱟᱱᱮ ᱠᱷᱳᱚᱡ ᱦᱚᱭ ᱞᱮᱱᱟ ᱟᱯᱱᱟᱟᱨ ᱦᱚᱠ
ᱦᱮᱸ ᱦᱮᱸ ᱦᱮᱸ ᱚᱱᱟ ᱞᱟᱹᱜᱤᱫ ᱛᱮ ᱩᱱ ᱦᱤᱞᱚᱜ ᱫᱤᱱ ᱫᱚ ᱪᱷᱩᱴᱤ ᱦᱚᱞᱮ ᱧᱟᱢᱟ᱾
ᱟᱪᱪᱷᱟ ᱪᱷᱟ ᱟᱹᱰᱤ ᱱᱟᱯᱟᱭ ᱠᱟᱛᱷᱟ ᱠᱟᱱ ᱜᱮᱭᱟ ᱜᱚᱨᱚᱵᱽ ᱨᱮᱱᱟᱜ ᱠᱟᱛᱷᱟ ᱠᱟᱱᱟ ᱱᱚᱣᱟ ᱫᱚ᱾
ᱦᱮᱸ ᱠᱷᱟᱡ ᱫᱚ
ᱦᱳᱭ ᱟᱫᱚ ᱛᱟᱦᱚᱞᱮ ᱢᱮᱰᱟᱢ ᱦᱟᱸᱜ ᱦᱩᱞ ᱢᱟᱦᱟ ᱵᱟᱨᱮᱛᱮ ᱢᱤᱫ ᱵᱟᱨ ᱠᱟᱛᱷᱟ ᱵᱮᱤᱱ ᱞᱟᱹᱭ ᱟᱹᱞᱤᱧ ᱠᱷᱟᱱ ᱱᱟᱯᱟᱭᱚᱜ-ᱟ?
ᱦᱩᱞ ᱢᱟᱦᱟ ᱪᱚᱝ ᱟᱹᱰᱤ ᱡᱟᱠ ᱡᱚᱢᱚᱠ ᱛᱮᱜᱮᱞᱮ ᱢᱟᱱᱟᱣᱟ ᱠᱤᱪᱷᱩ ᱫᱤᱱ ᱞᱟᱦᱟᱮ ᱡᱟᱦᱟᱸ ᱦᱩᱭᱱᱟ ᱟᱹᱰᱤ ᱟᱸᱴ ᱜᱮᱞᱮ ᱨᱟᱹᱥᱠᱟᱹᱜ-ᱟ ᱩᱱᱫᱤᱱ ᱫᱚ ᱡᱟᱦᱟᱸ ᱟᱵᱚᱨᱮᱱ ᱟᱵᱚ ᱞᱟᱹᱜᱤᱫ ᱛᱮᱠᱤᱱ ᱞᱟᱹᱲᱦᱟᱹᱭ ᱞᱮᱱᱟ ᱟᱵᱚᱨᱮᱱ ᱮᱟ ᱦᱮᱸ ᱟᱵᱚᱨᱮᱱ ᱵᱟᱵᱟ ᱠᱟᱱᱟ ᱠᱤᱱ ᱩᱠᱤᱱ ᱫᱚ ᱛᱚ ᱟᱹᱰᱤ ᱟᱴᱞᱮ ᱨᱟᱹᱥ ᱠᱟᱹ ᱩᱱ ᱫᱚ ᱟᱹᱰᱤ ᱟᱹᱰᱤ ᱱᱟᱯᱟᱭ ᱛᱮᱜᱮᱞᱮ ᱢᱟᱱᱟᱣᱟ
ᱟᱪᱪᱷᱟ ᱛᱟᱦᱚᱞᱮ ᱢᱮᱰᱟᱢ ᱦᱟᱸᱜ ᱦᱩᱞ ᱢᱟᱦᱟᱨᱮ ᱦᱟᱸᱜ ᱠᱟᱹᱡ ᱫᱚ ᱫᱮᱵᱟ ᱥᱮᱵᱟ ᱵᱚᱞᱛᱮ ᱦᱟᱸᱜ ᱵᱚᱸᱜᱟ ᱢᱮᱸᱫ ᱛᱮᱫᱚ ᱵᱟᱝ ᱨᱮᱦᱚᱸ ᱮᱱᱦᱚᱸ ᱦᱟᱸᱜ ᱠᱟᱹᱡ ᱚᱱᱮ ᱡᱟᱦᱟᱸ ᱠᱚᱵᱚᱱ ᱵᱚᱸᱜᱟ ᱵᱚᱱ ᱪᱟᱞᱟᱥᱮ ᱵᱟᱦᱟ ᱠᱚ ᱟᱫᱚ ᱚᱱᱟᱨ ᱨᱮᱫᱚ ᱦᱟᱸᱜ ᱪᱮᱫ ᱠᱚᱵᱚᱱ ᱪᱟᱞᱟ ᱚᱱᱛᱮ ᱫᱚ?
ᱱᱚᱱᱛᱮ ᱢᱟ ᱟᱸᱼᱼ ᱪᱮᱜ ᱠᱚ ᱢᱮᱛᱟᱜ ᱠᱟᱱ, ᱫᱮᱵᱟ ᱥᱮᱵᱟ ᱠᱚ ᱪᱮᱫ ᱞᱮᱠᱟ ᱢᱮᱱᱟᱜᱼᱟ, ᱚᱱᱠᱟ ᱜᱮᱠᱚ ᱫᱮᱵᱟ ᱥᱮᱵᱟᱭᱮᱫᱟ ᱾ ᱟᱨ ᱮᱢᱱᱤᱼᱼ ᱯᱨᱳᱜᱽᱨᱟᱢ ᱠᱚᱞᱮ ᱦᱩᱭ ᱚᱪᱚᱭ ᱜᱮᱭᱟ ᱾ ᱩᱱᱫᱤᱱ ᱫᱚ ᱡᱮᱞᱮᱠᱟ ᱦᱩᱭᱩᱜ ᱠᱟᱱᱟ ᱟᱵᱚᱼᱼ ᱛᱟᱞᱤ ᱫᱚ ᱤᱭᱟᱹ ᱤᱭᱟᱹᱼᱼ ᱢᱮᱱᱟᱜ ᱛᱟᱵᱚᱱᱟ ᱥᱮ ᱛᱩᱧ ᱤᱭᱟᱹ ᱠᱚ ᱯᱟᱹᱲᱤ ᱠᱚ, ᱛᱚ ᱚᱱᱟ ᱠᱚ ᱯᱨᱳᱜᱸᱨᱟᱢ ᱠᱚᱼᱼ ᱪᱚᱝ ᱞᱮ ᱦᱩᱭ ᱦᱚᱭ ᱚᱪᱚᱭ ᱜᱮᱭᱟ ᱾ ᱚᱠᱚᱭ ᱠᱚᱢᱯᱤᱴᱤᱥᱚᱱ ᱠᱚᱠᱚ ᱫᱚᱦᱚᱭᱟ ᱚᱱᱟ ᱠᱩᱼᱼ ᱥᱮ ᱵᱚᱞ ᱠᱷᱮᱞᱟ ᱠᱚᱦᱚᱸ ᱦᱩᱭᱩᱜ ᱜᱮᱭᱟ ᱩᱱᱫᱤᱱ ᱫᱚ ᱾
ᱟᱫᱚ ᱢᱮᱰᱟᱢ ᱦᱟᱸᱜ ᱤᱭᱟᱹ ᱱᱚᱣᱟᱼᱼ ᱠᱚ ᱦᱟᱸᱜ ᱚᱱᱟ ᱠᱚ ᱡᱟᱦᱟᱸ ᱯᱨᱳᱜᱽᱨᱟᱢ ᱥᱮ ᱯᱚᱛᱤᱡᱳᱜᱤᱛᱟ ᱠᱚ ᱚᱱᱟ ᱠᱚ ᱦᱩᱭᱩᱜ ᱜᱮᱭᱟ ᱾
ᱚᱠᱷᱟᱭ ᱫᱚ ᱦᱮᱸᱼᱼ
ᱦᱮᱸ ᱟᱫᱚ ᱛᱟᱦᱚᱞᱮ ᱦᱟᱸᱜ ᱱᱚᱝᱠᱟ ᱤᱭᱟᱹ ᱠᱚᱫᱚ ᱦᱩᱭᱩᱜᱼᱟ ᱾ ᱯᱟᱛᱟ ᱯᱚᱨᱚᱵᱽ ᱥᱮ ᱜᱟᱭᱟᱱ ᱠᱚ ᱚᱱᱟ ᱚᱨᱜᱮᱥᱴᱼᱼ ᱴᱨᱟ ᱠᱚᱼᱼ
ᱦᱮᱸᱼᱼ
ᱦᱩᱭᱩᱜᱼᱟ ᱚᱱᱟ ᱠᱚᱦᱚᱸ?
ᱚ ᱩᱱᱫᱤᱱ ᱫᱚ ᱪᱚᱝ ᱵᱟᱞᱮ ᱦᱩᱭᱪᱚᱭᱟ ᱚᱱᱟ ᱠᱚᱫᱚ, ᱢᱤᱫᱵᱟᱨ ᱨᱟᱹᱥᱠᱟᱹᱼᱼ ᱨᱟᱹᱥᱠᱟᱹ ᱟᱞᱮ ᱮᱱᱮᱡᱽ ᱥᱮᱨᱮᱧ ᱠᱟᱛᱮᱜ ᱛᱩᱢᱫᱟᱜ ᱴᱟᱢᱟᱠ ᱛᱮ, ᱦᱮᱸ ᱚᱱᱠᱟ ᱫᱚᱞᱮ ᱨᱟᱹᱥᱠᱟᱹᱼᱼ ᱠᱟ ᱠᱤᱱᱛᱩ ᱚᱨᱠᱮᱥᱴᱨᱟ ᱞᱮᱠᱟ ᱫᱚ ᱱᱤᱛ ᱫᱷᱟᱹᱵᱤᱡ ᱛᱮ ᱟᱹᱣᱨᱤ ᱦᱩᱭᱩᱜᱼᱟ ᱾ ᱡᱮ ᱚᱱᱟ ᱫᱚ ᱢᱤᱫ ᱥᱮᱫ ᱠᱷᱚᱡ ᱫᱚ ᱢᱚᱡᱽᱼᱼ ᱪᱷᱚ ᱦᱳᱭᱳᱜ ᱠᱟᱱᱟ ᱾ ᱢᱤᱫᱥᱮᱫ ᱠᱷᱚᱡ ᱫᱚ ᱵᱟᱹᱲᱤᱡᱽ ᱦᱚᱞᱮ ᱢᱮᱱ ᱮᱫᱟ ᱾
ᱤᱱ ᱦᱤᱞᱳᱜ ᱫᱚ ᱚᱱᱟ ᱫᱚ ᱵᱟᱝᱜᱮ ᱱᱟᱯᱟᱭᱟ ᱾
ᱦᱮᱸ ᱚᱱᱟ ᱤᱭᱟᱹ ᱛᱮᱜᱮ ᱪᱚ ᱚᱱᱟ ᱠᱚᱫᱚ ᱵᱟᱞᱮ ᱦᱩᱭ ᱚᱪᱚ ᱟᱠᱟᱫᱟ ᱱᱤᱛ ᱫᱷᱟᱹᱵᱤᱡᱽ ᱾ ᱛᱮ ᱚᱱᱮ ᱛᱩᱢᱫᱟᱜ ᱴᱟᱢᱟᱠ ᱛᱮᱜᱮ ᱥᱮ ᱛᱷᱚᱲᱟ ᱜᱟᱱ ᱦᱮᱸ ᱮᱱᱟᱼᱼ ᱠᱷᱟᱡ ᱫᱚ ᱠᱷᱟᱡ ᱫᱚ ᱾
ᱦᱮᱸ ᱟᱫᱚ ᱛᱟᱦᱚᱞᱮ ᱮᱴᱟᱜ ᱫᱤᱱ ᱠᱚᱫᱚ ᱦᱩᱭᱩᱜᱼᱟ?
ᱮᱴᱟᱜ ᱫᱤᱱ ᱠᱚ ᱟᱞᱮ ᱱᱚᱱᱛᱮ ᱢᱟᱼᱼ ᱦᱩᱭᱩᱜ ᱜᱮᱭᱟ ᱟᱞᱮ ᱠᱷᱚᱡ ᱫᱚ ᱟᱹᱰᱤᱜᱮ ᱥᱟᱺᱜᱤᱧ ᱜᱮᱭᱟ ᱠᱤᱱᱛᱩ ᱾ ᱱᱤᱛᱚᱜ ᱢᱟ ᱪᱚᱝᱠᱩᱼᱼ ᱚᱱᱟ ᱱᱟᱭᱤᱴ ᱤᱭᱟᱹ ᱫᱚ ᱵᱟᱝ ᱦᱩᱭᱩᱜ ᱠᱟᱱᱟ ᱾ ᱚᱱᱟ ᱠᱚᱢᱟᱠᱚ ᱵᱚᱱᱫᱚ ᱦᱟᱛᱟᱲ ᱠᱮᱜᱼᱼ ᱛᱚ ᱫᱤᱱ ᱨᱮ ᱮᱢᱱᱤ ᱚᱨᱠᱮᱥᱴᱨᱟ ᱠᱚ ᱦᱩᱭᱩᱜ ᱜᱮᱭᱟ ᱾ᱪᱮᱜᱼᱼ ᱜᱟᱭᱚᱠ ᱠᱚᱠᱚ ᱟᱹᱜᱩ ᱠᱚᱜᱮᱭᱟ ᱥᱮ ᱾
ᱦᱳᱭ ᱦᱳᱭ ᱦᱳᱭᱼᱼ
ᱦᱮᱸ ᱚᱱᱠᱟᱱᱟᱜ ᱠᱚ ᱦᱩᱭᱩᱜ ᱠᱞᱟᱵ ᱠᱞᱟᱵ ᱨᱮ ᱚᱱᱠᱟᱱᱟᱜ ᱦᱩᱭᱩᱜ ᱠᱟᱱᱟ ᱾ ᱟᱨ ᱟᱞᱮ ᱫᱚᱼᱼ ᱪᱚᱝ ᱵᱟᱠᱚ ᱥᱮᱱ ᱦᱚᱪᱚ ᱜᱮᱭᱟ ᱛᱚ, ᱟᱞᱮ ᱫᱚ ᱚᱱᱟ ᱨᱮᱱᱟᱜ ᱛᱚ ᱱᱚᱞᱮᱡ ᱵᱟᱹᱱᱩᱜᱼᱟ ᱾
ᱚᱲᱟᱜ ᱨᱮᱵᱤᱱ ᱦᱟᱨᱟ ᱠᱟᱱᱟ ᱾ᱟᱫᱚ ᱚᱱᱠᱟ ᱜᱮ ᱦᱟᱸᱜᱼᱼ ᱦᱩᱰᱤᱧ ᱠᱷᱚᱱ ᱟᱫᱚ ᱵᱟᱝᱠᱚ ᱧᱮᱞ ᱦᱚᱪᱚ ᱟᱠᱟᱫ ᱵᱤᱱᱟ ᱾ᱛᱚ ᱟᱫᱚᱼᱼ ᱟᱫᱚ ᱚᱱᱟ ᱠᱚᱫᱚ ᱚᱲᱟᱜ ᱨᱮᱱᱟᱜ ᱜᱮ ᱵᱮᱯᱟᱨ ᱠᱟᱱᱟ ᱾
ᱦᱮᱸ ᱢᱟᱱᱮ ᱠᱷᱟᱹᱞᱤ ᱫᱚ ᱟᱸᱡᱚᱢ ᱠᱟᱛᱮᱜ ᱜᱮ ᱵᱟᱰᱟᱭ ᱦᱩᱭᱼᱼ ᱥᱮ ᱥᱳᱥᱟᱞ ᱢᱤᱰᱤᱭᱟ ᱠᱚᱨᱮ ᱜᱮ ᱧᱮᱞ ᱦᱩᱭ ᱠᱟᱱᱟ ᱦᱮᱸᱼᱼ ᱦᱮᱸ ᱪᱮᱫ ᱞᱮᱠᱟ ᱦᱩᱭᱩᱜᱼᱟ, ᱚᱱᱟ ᱦᱚ ᱪᱚᱝ ᱵᱟᱞᱮ ᱵᱟᱝᱼᱼ
ᱦᱳᱭ ᱢᱚᱡᱽ ᱜᱮ ᱾
ᱚᱲᱟᱜ ᱠᱷᱚᱡ ᱦᱚᱸᱼᱼ
ᱵᱷᱟᱜᱤᱭᱟ, ᱚᱱᱟ ᱠᱚᱦᱚᱸ ᱮᱲᱟᱣ ᱦᱚᱸ ᱵᱷᱟᱜᱤᱭᱟ ᱾ᱵᱟᱲᱟᱭ ᱦᱚᱸ ᱵᱷᱟᱜᱤᱭᱟ ᱾ ᱟᱫᱚ ᱛᱚ ᱚᱱᱟ ᱠᱚᱼᱼ ᱟᱫᱚ ᱡᱮ ᱵᱟᱲᱟᱭ ᱞᱮᱠᱷᱟᱱ ᱜᱮ ᱤᱭᱮ ᱟᱫᱚ ᱡᱮ, ᱱᱤᱡᱮᱨᱟᱜ ᱦᱟᱜ ᱡᱤᱭᱚᱱ ᱨᱮ ᱟᱹᱰᱤ ᱡᱳᱨ ᱟᱠᱥᱟᱨᱮ ᱜᱤᱰᱤᱭᱼᱟ, ᱚᱱᱠᱟᱱᱟᱜ ᱛᱚ ᱵᱟᱝ ᱠᱟᱱᱟ ᱥᱮ᱾ ᱼᱼ
ᱦᱩ, ᱸ ᱟᱯᱮ ᱚᱱᱛᱮ ᱦᱚ ᱦᱩᱭᱩᱜ ᱜᱮᱭᱟ ᱪᱤᱠᱟ ᱚᱨᱠᱮᱥᱴᱟᱨ?
ᱵᱟᱲᱟᱭ ᱜᱮ ᱦᱩᱭᱩᱜᱼᱟ ᱾
ᱠᱷᱟᱡ ᱫᱚ
ᱦᱳᱭ ᱾
ᱟᱨ ᱮᱢᱱᱤ ᱤᱭᱟᱹ ᱠᱚᱫᱚ ᱞᱮ ᱢᱟᱱᱟᱣ ᱜᱮᱭᱟ ᱪᱮᱫ ᱯᱮ ᱡᱟᱦᱟᱸ ᱯᱮ ᱢᱮᱱ ᱠᱮᱫᱟ ᱯᱟᱛᱟ ᱠᱷᱮᱞᱟ ᱥᱮ ᱚᱱᱟ ᱠᱚ ᱚᱱᱟ ᱮᱸ ᱯᱟᱛᱟ ᱠᱷᱮᱞᱟ ᱫᱚ ᱡᱟᱦᱟᱸ ᱤᱭᱟᱹ ᱡᱟᱦᱟᱸ ᱫᱚ ᱢᱚᱱᱥᱟ ᱯᱩᱡᱟ ᱵᱚᱱ ᱢᱮᱛᱟᱜᱼᱟ ᱦᱟᱝ? ᱛᱚ ᱩᱱ ᱡᱚᱠᱷᱚᱡ ᱚᱱᱟ ᱯᱟᱛᱟ ᱠᱷᱮᱞᱟ ᱫᱚ ᱦᱩᱭᱩᱜ ᱜᱮᱭᱟ ᱾
ᱠᱤᱱᱛᱩ ᱯᱟᱛᱟ ᱠᱷᱮᱞᱟ ᱫᱚ ᱢᱮᱰᱟᱢ ᱟᱹᱞᱤᱧᱟᱜ ᱫᱚ ᱵᱟᱲᱟᱭ ᱵᱟᱹᱱᱩᱜᱼᱟ ᱦᱟᱸᱜ ᱪᱮᱜ ᱾
ᱯᱟᱛᱟ ᱠᱷᱞᱟ, ᱟᱹᱞᱤᱧᱟᱜ ᱦᱚᱸ ᱩᱱᱟᱹᱜ ᱫᱚ ᱵᱟᱰᱟᱭ ᱵᱚᱱᱩᱜᱼᱟ ᱞᱮᱠᱤᱱ ᱞᱤᱧ ᱧᱮᱞ ᱟᱠᱟᱫᱟ ᱢᱤᱫ ᱫᱷᱟᱣ ᱞᱤᱧ ᱥᱮᱱ ᱞᱮᱱᱟ ᱮᱸᱜ ᱯᱟᱛᱟ ᱠᱷᱮᱞᱟ ᱨᱮ ᱦᱩᱭᱩᱜ ᱠᱟᱱᱟ ᱤᱭᱟᱹ ᱩᱸ ᱛᱟᱞᱟᱨᱮ ᱚᱱᱟ ᱦᱚᱸ ᱵᱟᱹᱞᱤᱧ ᱵᱩᱡᱷᱟᱹᱣ ᱟᱠᱟᱫᱟ ᱠᱤᱱᱛᱩ ᱛᱟᱣ ᱧᱮᱞ ᱟᱠᱟᱫᱟ ᱮᱸᱜ ᱞᱟᱹ ᱞᱟᱹᱴᱩ ᱜᱮ ᱢᱟᱴᱷ ᱨᱮ ᱛᱟᱞᱟᱨᱮ ᱤᱭᱟᱹ ᱠᱟᱭᱨᱟ ᱫᱟᱨᱮ ᱠᱚ ᱵᱤᱫᱟ ᱚᱸᱰᱮ ᱠᱚ ᱢᱚᱱᱛᱨᱚᱭᱟ ᱡᱟᱦᱟᱸᱱᱟᱜ ᱾
ᱟᱪᱪᱷᱟ ᱟᱪᱪᱷᱟ ᱾
ᱦᱮᱸ ᱟᱨ ᱤᱭᱟᱹ ᱫᱟᱲᱮ ᱠᱚ ᱫᱚᱦᱚᱭᱮᱭᱟ ᱢᱤᱫᱴᱮᱱ ᱵᱚᱞᱮ ᱾
ᱦᱳᱭ ᱾
ᱩᱸ ᱟᱨ ᱚᱱᱟ ᱱᱤᱭ ᱛᱮ ᱪᱮᱫ ᱵᱟᱝ ᱵᱟᱨ ᱯᱮ ᱦᱚᱲ ᱠᱚ ᱤᱭᱟᱹᱭᱟ ᱯᱟᱛᱟᱭᱟᱠᱚ ᱾
ᱚ, ᱟᱫᱚ ᱢᱮᱢ ᱟᱞᱮ ᱥᱮᱫ ᱫᱚ ᱱᱚᱣᱟ ᱠᱚᱫᱚ ᱵᱟᱝ ᱦᱩᱭᱩᱜᱼᱟ ᱛᱚ ᱟᱫᱚ ᱦᱟᱸᱜ ᱵᱟᱲᱟᱭ ᱵᱟᱹᱱᱩᱜᱼᱟ ᱱᱚᱣᱟ ᱠᱚᱫᱚ ᱟᱹᱰᱤ ᱜᱮ ᱱᱚᱣᱟ ᱠᱚᱫᱚ ᱦᱟᱸᱜ ᱟᱯᱮ ᱥᱮᱫ ᱫᱚ ᱡᱩᱫᱟᱹ ᱧᱚᱜ ᱜᱮᱭᱟ ᱾
ᱦᱮᱸ ᱢᱟᱱᱮ ᱟᱞᱮᱭᱟᱜ ᱫᱚ ᱢᱤᱫᱴᱮᱡ ᱡᱟᱹᱥᱛᱤ ᱵᱟᱞᱮ ᱵᱟᱰᱟᱭ ᱠᱟᱨᱚᱱ ᱦᱚᱸ ᱢᱮᱱᱟᱜᱼᱟ ᱪᱮᱫᱟᱜ ᱡᱮ ᱟᱞᱮ ᱫᱚ ᱠᱟᱹᱴᱤᱡ ᱠᱷᱚᱡ ᱵᱟᱨᱦᱮ ᱨᱮᱜᱮ ᱞᱮ ᱦᱟᱨᱟᱣ ᱠᱟᱱᱟ ᱥᱮ, ᱟᱫᱚ ᱦᱮᱸ ᱾
ᱟᱛᱚ ᱨᱮᱫᱚ ᱵᱟᱹᱵᱤᱱ ᱛᱟᱦᱮᱸᱭᱟ?
ᱵᱟᱝ ᱾
ᱦᱳᱭ ᱟᱫᱚ ᱚᱞᱚᱜ ᱯᱟᱲᱦᱟᱣ ᱥᱩᱛᱛᱨᱮ ᱾
ᱦᱮᱸ ᱚᱞᱚᱜ ᱯᱟᱲᱦᱟᱣ ᱥᱩᱛᱛᱨᱮ ᱜᱮ ᱠᱟᱹᱴᱤᱡ ᱠᱷᱚᱡ ᱜᱮ ᱵᱟᱨᱦᱮ ᱨᱮᱥᱮ ᱟᱫᱚ ᱦᱚᱸᱜ-ᱚᱭ ᱠᱤᱪᱷᱩ ᱵᱚᱪᱷᱚᱨ ᱜᱮ ᱦᱩᱭᱩᱜ ᱠᱟᱱᱟ ᱚᱲᱟᱜ ᱞᱮ ᱦᱮᱡ ᱟᱠᱟᱱᱟ ᱾
ᱦᱳᱭ ᱚᱱᱟ ᱦᱚᱸ ᱱᱟᱯᱟᱭ ᱠᱟᱱ ᱜᱮᱭᱟ ᱯᱟᱲᱦᱟᱜ ᱠᱚᱦᱚᱸ ᱞᱟᱹᱠᱛᱤᱭᱟᱱ ᱡᱤᱱᱤᱥ ᱠᱟᱱ ᱛᱟᱵᱚᱱ ᱜᱮᱭᱟ ᱾
ᱤᱥᱠᱩᱞ ᱯᱟᱲᱦᱟᱜ ᱢᱩᱪᱟᱹᱫ ᱠᱟᱛᱮᱜ ᱪᱚᱝ ᱦᱚᱸᱜᱼᱚᱭ ᱵᱟᱨᱦᱮ ᱠᱷᱚᱡ ᱚᱲᱟᱜ ᱞᱮ ᱦᱮᱡ ᱟᱠᱟᱱᱟ ᱛᱚ ᱱᱤᱛᱚᱜ ᱟᱞᱮ ᱞᱟᱹᱜᱤᱫ ᱫᱚ ᱱᱚᱣᱟ ᱠᱚ ᱡᱤᱱᱤᱥ ᱫᱚ ᱱᱟᱣᱟ ᱜᱮᱭᱟ ᱾
ᱟᱪᱪᱷᱟ ᱟᱪᱪᱷᱟ, ᱟᱫᱚ ᱥᱮᱲᱟᱜᱼᱟ ᱦᱟᱯᱳᱹᱭ ᱦᱟᱯᱳᱹᱭ ᱛᱮ ᱦᱟᱸᱜ ᱾
ᱦᱮᱸ ᱾
ᱦᱳᱭ, ᱛᱟᱦᱚᱞᱮ ᱢᱮᱰᱟᱢ ᱚᱞᱚᱜ ᱫᱚ ᱟᱹᱵᱤᱱᱟᱜ ᱫᱚ?
ᱚᱞᱚᱜ, ᱱᱤᱛ ᱦᱟᱹᱵᱤᱡ ᱢᱟ ᱠᱚᱞᱮᱡᱚᱜ ᱠᱟᱱᱟᱞᱮ ᱤᱥᱠᱩᱞ ᱯᱟᱲᱦᱟᱜ ᱞᱟᱹᱜᱤᱫ ᱛᱮᱜᱮ ᱵᱟᱨᱦᱮ ᱨᱮᱞᱮ ᱛᱟᱦᱮᱸ ᱞᱮᱱᱟ ᱤᱥᱠᱩᱞ ᱵᱩᱪᱟᱹᱜ ᱠᱮᱫᱟ ᱞᱮ ᱛᱚᱸ ᱦᱮᱸ ᱚᱲᱟᱜ ᱞᱮ ᱦᱮᱡ ᱱᱟ ᱾
ᱦᱳᱭ ᱟᱫᱚ ᱠᱚᱞᱮᱡᱽ ᱫᱚ ᱚᱠᱟᱴᱟᱜ ᱤᱭᱟᱨ ᱥᱮᱱᱚᱜ ᱠᱟᱱᱟ?
ᱱᱤᱛᱚᱜ ᱫᱚ ᱮᱸ ᱯᱷᱳᱨᱛ ᱥᱮᱢᱤᱥᱴᱟᱨ ᱪᱟᱞᱟᱜ
ᱢᱟᱱᱮ ᱥᱮᱠᱮᱱᱰ ᱮᱭᱟᱨ ᱾ ᱦᱳᱭ ᱢᱚᱡᱽ ᱜᱮ ᱾
ᱮᱱᱠᱷᱟᱡ ᱫᱚ ᱟᱨ ᱟᱯᱮᱭᱟᱜ ᱫᱚ ᱚᱞᱚᱜ ᱯᱟᱲᱦᱟᱣ ᱛᱤᱱᱟᱹᱜ ᱫᱷᱟᱹᱵᱤᱡ?
ᱚᱞᱚᱜ ᱯᱟᱲᱦᱟᱣ ᱫᱚ ᱥᱟᱹᱛ ᱯᱩᱨᱟᱹᱣ ᱞᱮᱠᱟ ᱜᱮ ᱟᱫᱚ ᱱᱤᱭᱟᱹ ᱫᱷᱟᱹᱵᱤᱡ ᱫᱚ ᱦᱟᱸᱜ ᱚᱲᱟᱜ ᱠᱚᱨᱮ ᱜᱮ ᱢᱮᱱᱟᱜ ᱞᱮᱭᱟ ᱟᱫᱚ ᱡᱟᱦᱟᱱ ᱱᱚᱠᱨᱤ ᱪᱟᱹᱠ ᱪᱟᱹᱠᱨᱤ ᱠᱚ ᱵᱟᱝ ᱧᱟᱢᱚᱜ ᱠᱟᱱᱟ ᱾
ᱦᱳ ᱦᱳ ᱟᱫᱚ ᱱᱚᱠᱨᱤ ᱪᱟᱹᱠᱨᱤ ᱞᱟᱹᱜᱤᱫ ᱫᱚ ᱵᱟᱯᱮ ᱯᱟᱲᱦᱟᱜ ᱠᱟᱱᱟ?
ᱦᱳᱭ ᱚᱱᱟ ᱠᱚᱜᱮ ᱟᱫᱚ ᱧᱮᱞ ᱦᱩᱭᱩᱜ ᱠᱟᱱᱟ, ᱟᱫᱚ ᱛᱤᱱᱟᱹᱜ ᱴᱟ ᱞᱟᱹᱲᱦᱟᱹᱭ ᱨᱮᱞᱮ ᱫᱟᱲᱮᱜ ᱠᱟᱱᱟ ᱟᱹᱨᱠᱤ ᱚᱱᱟ ᱛᱚ ᱟᱹᱰᱤ ᱢᱟᱨᱟᱝ ᱞᱟᱹᱲᱦᱟᱹᱭ ᱠᱟᱱᱟ ᱾
ᱠᱷᱟᱡ ᱫᱚ ᱠᱷᱟᱱ ᱫᱚ
ᱦᱳᱭ ᱟᱫᱚ ᱱᱚᱝᱠᱟ ᱜᱮ ᱛᱤᱱᱟᱹᱜ ᱴᱟᱜ ᱞᱮ ᱫᱟᱲᱮᱜ ᱠᱟᱱᱟ ᱚᱱᱟᱜᱮ ᱾
ᱦᱩᱸ ᱟᱞᱮ ᱦᱚᱸ ᱱᱤᱛᱚᱜ ᱠᱚᱞᱮᱡᱽ ᱠᱚ ᱥᱟᱯᱟᱥᱤ ᱚᱱᱟ ᱜᱮᱞᱮ ᱜᱩᱱᱟᱹᱱᱚᱜ ᱠᱟᱱᱟ ᱪᱟᱜ ᱡᱟᱛᱮᱹ ᱠᱚᱞᱮᱡᱽ ᱯᱟᱥ ᱛᱮ ᱟᱨ ᱤᱭᱟᱹ ᱛᱮᱫᱚ ᱟᱹᱰᱤ ᱜᱟᱱ ᱜᱮ ᱥᱚᱢᱚᱭ ᱪᱟᱞᱟᱜᱼᱟ᱾ ᱟᱨ ᱦᱮᱸ,
ᱛᱚᱜᱟᱜ ᱡᱟᱦᱟᱸ ᱦᱟᱞ ᱠᱚ ᱥᱮ ᱦᱟᱞᱚᱛ ᱠᱚ, ᱛᱚ ᱡᱟᱦᱟᱱ ᱜᱮ ᱧᱟᱢ ᱞᱮᱱᱠᱷᱟᱱ ᱫᱚ ᱟᱹᱰᱤᱜᱮ ᱵᱮᱥ ᱠᱚᱜ-ᱟ᱾
ᱠᱟᱰᱤ ᱜᱮ ᱠᱷᱟᱡ ᱫᱚ ᱡᱟᱦᱟᱱᱟᱜ ᱜᱮ ᱧᱟᱢ ᱞᱮᱱᱠᱷᱟᱱᱡ ᱜᱮ ᱵᱮᱥ ᱾ ᱛᱚ ᱟᱪᱪᱷᱟ ᱡᱮ ᱟᱱᱤᱡ ᱦᱩᱸ ᱱᱤᱛᱚᱜ ᱫᱚ ᱟᱹᱰᱤ ᱟᱹᱰᱤ ᱞᱟᱹᱴᱩ ᱠᱚᱢᱯᱤᱴᱤᱥᱚᱱ ᱪᱟᱞᱟᱜ
ᱮᱠᱫᱚᱢ ᱮᱠᱫᱚᱢ ᱮᱠᱫᱚᱢ ᱾ ᱢᱟᱱᱮ ᱪᱚᱝ ᱢᱟᱱᱮ ᱡᱟ ᱦᱟᱱ ᱧᱟᱢ ᱞᱮᱱᱠᱷᱟᱱ ᱯᱟᱞᱮ ᱪᱚ ᱦᱟᱱᱮ ᱟᱹᱰᱤ ᱢᱟᱨᱟᱝ ᱵᱩᱨᱩᱧ ᱦᱟᱸᱜ ᱛᱩᱞ ᱥᱟᱦᱟ ᱠᱮᱫ ᱞᱮᱠᱟ ᱾
ᱥᱮ ᱠᱷᱟᱡ ᱤᱧᱤᱧ ᱦᱚᱸ ᱚᱱᱮ ᱜᱮ ᱤᱧ ᱜᱩᱱᱟᱹᱱᱚᱜᱼᱟ ᱡᱮ ᱡᱟᱦᱟᱸᱴᱟᱜ ᱜᱮ ᱢᱤᱫᱴᱮᱱ ᱧᱟᱢ ᱞᱮᱠᱷᱟᱡ ᱜᱮ ᱦᱩᱭᱱᱟ ᱞᱟᱹᱴᱩ ᱠᱟᱹᱴᱤᱡ ᱫᱚ ᱵᱟᱹᱞᱤᱧ ᱧᱮᱞᱟ ᱾ ᱠᱷᱟᱹᱞᱤ ᱧᱟᱢ ᱞᱮᱱᱠᱷᱟᱱ ᱜᱮ ᱦᱩᱭᱱᱟ ᱾
ᱦᱮᱸ ᱱᱟᱯᱟᱭ ᱜᱮ ᱚᱞᱚᱜ ᱠᱟᱱᱟ ᱵᱤᱱ ᱱᱚᱜᱼᱚᱭ ᱛᱚ ᱟᱫᱚ ᱪᱮᱥᱴᱟ ᱨᱮ ᱦᱟᱸᱜ ᱞᱟᱜᱟᱣ ᱨᱮ ᱛᱟᱦᱮᱱ ᱵᱤᱱ ᱾
ᱦᱩᱸ ᱚᱱᱟᱜᱮ ᱾
ᱦᱳᱭ ᱾ ᱟᱫᱚ ᱢᱮᱰᱟᱢ ᱦᱟᱸᱜ ᱚᱠᱛᱚ ᱛᱟᱞᱟᱝ ᱦᱚᱸ ᱪᱟᱵᱟᱭᱮᱱ ᱾
ᱦᱮᱸ ᱚᱠᱛᱚ ᱢᱟ ᱪᱟᱵᱟᱭ ᱮᱱ ᱪᱚᱝ ᱾
ᱚᱱᱠᱟ ᱡᱩᱫᱤ ᱵᱤᱱ ᱯᱷᱨᱤᱜᱼᱟ ᱦᱟᱸᱜ ᱯᱚᱨᱮᱛᱮ ᱨᱚᱯᱚᱲ ᱦᱩᱭᱩᱜᱼᱟ ᱾
ᱴᱷᱤᱠ ᱜᱮᱭᱟ ᱦᱮᱸ ᱾
ᱦᱳᱭ ᱢᱟ ᱡᱚᱦᱟᱨ ᱜᱮ ᱾
ᱡᱚᱦᱟᱨ ᱡᱚᱦᱟᱨ ᱾